ᱦᱮᱞᱳ ᱾ ᱦᱩᱸ ᱜᱚᱝᱠᱮ ᱡᱚᱦᱟᱨ ᱜᱮ ᱾ ᱦᱮᱞᱳ ᱾ ᱦᱮᱸ ᱪᱮᱠᱟᱛᱮ ᱨᱚᱲ ᱢᱚᱡᱽ ᱛᱮ ᱵᱟᱝ ᱟᱸᱡᱚᱢᱚᱜ ᱠᱟᱱ ᱛᱟᱵᱮᱱᱟ? ᱨᱚᱲ ᱢᱚᱡᱽ ᱛᱮ ᱵᱟᱝ ᱟᱸᱡᱚᱢᱚᱜ ᱠᱟᱱᱟ ᱟᱵᱮᱱᱟᱜ ᱾ ᱦᱮᱞᱳ
ᱦᱮᱸ
ᱨᱚᱲ ᱨᱚᱲ ᱢᱚᱡᱽ ᱢᱚᱡᱽ ᱛᱮ ᱵᱟᱝ ᱟᱸᱡᱚᱢᱚᱜ ᱠᱟᱱᱟ ᱟᱵᱮᱱᱟᱜ ᱨᱚᱲ ᱾
ᱢᱚᱡᱽ ᱛᱮ ᱵᱟᱝ ᱟᱸᱡᱚᱢᱚᱜ ᱠᱟᱱᱟ?
ᱚᱸ ᱦᱚ ᱚᱱᱠᱟ ᱛᱚᱯᱟᱜ ᱛᱚᱯᱟᱜ ᱾ ᱦᱳᱭ ᱦᱳᱭ ᱦᱳᱭ ᱢᱟ ᱨᱚᱲ ᱵᱮᱱ ᱱᱤᱛᱚᱜ ᱟᱸᱡᱚᱢᱚᱜ ᱠᱟᱱᱟ᱾
ᱦᱮᱸ ᱾ ᱡᱚᱦᱟᱨ ᱜᱮ ᱾
ᱦᱳᱭ ᱦᱳᱭ ᱡᱚᱦᱟᱨ ᱜᱮ ᱦᱳ ᱪᱮᱫ ᱠᱚᱵᱮᱱ ᱪᱮᱤᱠᱟᱹ ᱵᱟᱲᱟᱭᱮᱜ-ᱟ?
ᱟᱹᱞᱤᱧ ᱫᱚ ᱚᱞ ᱵᱟᱲᱟᱜ ᱠᱟᱱᱟᱞᱤᱧ ᱱᱤᱛ ᱫᱚ ᱾ ᱦᱮᱞᱳ
ᱟᱪᱪᱷᱟ᱾
ᱟᱨ ᱚᱲᱟᱜ ᱨᱮᱜᱮ ᱯᱷᱨᱤ ᱴᱟᱭᱤᱢ ᱨᱮᱫᱚ
ᱦᱩᱸ ᱟᱸᱡᱚᱢᱚᱜ ᱠᱟᱱ ᱜᱮᱭᱟ ᱨᱚᱲ
ᱠᱷᱟᱹᱞᱤ ᱚᱠᱛᱚ ᱨᱮᱫᱚ ᱚᱲᱟᱜ ᱠᱚᱨᱮ ᱠᱟᱹᱢᱤ ᱵᱟᱲᱟᱭ
ᱟᱪᱪᱷᱟ ᱪᱟᱥ ᱠᱟᱹᱢᱤ ᱠᱚ ᱦᱚᱭ ᱦᱚᱭ
ᱟᱨ ᱟᱵᱮᱱ ᱫᱚ?
ᱟᱹᱞᱤᱧ ᱫᱚ ᱱᱚᱜᱼᱚᱭ ᱱᱤᱛᱚᱜ ᱫᱚ ᱮᱢᱚᱱ ᱜᱮ ᱯᱷᱟᱸᱠᱟ ᱜᱮ ᱢᱮᱱᱟᱜ ᱦᱟᱛᱟᱲ ᱞᱤᱧᱟᱹ ᱮᱢᱚᱱ ᱜᱮ ᱜᱷᱟᱨᱚᱸᱡᱽ ᱥᱮᱜ ᱨᱮᱜᱮ ᱞᱤᱧ ᱡᱤᱨᱟᱹᱣ ᱟᱠᱟᱱᱟ ᱛᱷᱚ ᱯᱷᱟᱠᱟ ᱜᱮ ᱢᱮᱱᱟᱜ ᱞᱤᱧᱟ᱾ ᱪᱮᱫ ᱞᱮᱠᱟ ᱨᱚᱦᱚᱭ ᱠᱟᱹᱢᱤ ᱟᱨ ᱪᱟᱥ ᱠᱟᱹᱢᱤ ᱠᱚᱫᱚ ᱛᱤᱱᱟᱹᱜ ᱦᱟᱹᱵᱤᱡ ᱜᱮ ᱵᱟᱲᱟᱭ ᱜᱮ ᱛᱟᱯᱮᱭᱟ
ᱨᱚᱦᱚᱭ ᱠᱚᱫᱚ ᱴᱷᱤᱠ ᱜᱮ ᱱᱚᱜᱼᱚᱭ ᱫᱟᱜ ᱵᱟᱲᱟ ᱟᱠᱟᱫ ᱞᱮᱜᱮ ᱱᱚᱛᱮ ᱫᱚ
ᱟᱪᱪᱷᱟ ᱦᱩᱸ ᱟᱪᱪᱷᱟ ᱦᱮᱸ
ᱟᱯᱮ ᱥᱮᱫ ᱟᱯᱮ ᱠᱚᱦᱚᱸ ᱡᱟᱱᱟᱢ ᱯᱮ ᱨᱚᱦᱚᱭ ᱠᱚᱯᱮ ᱮᱦᱚᱵ ᱵᱟᱲᱟᱣ ᱟᱠᱟᱱ ᱜᱮᱭᱟ?
ᱦᱚᱸ ᱨᱚᱦᱚᱭ ᱠᱚᱫᱚ ᱯᱨᱟᱭ ᱪᱟᱵᱟ ᱵᱟᱲᱟᱭ ᱛᱟᱞᱮ ᱦᱟᱸᱜ ᱪᱟᱵᱟ ᱪᱟᱵᱟ ᱞᱮᱠᱟ ᱢᱮᱱᱟᱜ ᱞᱮᱭᱟ ᱪᱟᱵᱟ ᱫᱮᱞᱟ ᱫᱤᱞᱮ ᱨᱮᱜᱮ ᱟᱫᱚ ᱚᱝᱠᱟ ᱞᱟᱦᱟ ᱠᱷᱚᱱ ᱜᱮ ᱫᱟᱜ ᱟᱠᱟᱫᱟᱭ ᱛᱷᱚ ᱚᱱᱟ ᱛᱮᱜᱮ ᱵᱚᱞᱮ ᱞᱟᱦᱟ ᱠᱷᱚᱱ ᱜᱮ ᱟᱞᱮ ᱫᱚ ᱞᱟᱦᱟ ᱠᱷᱚᱱ ᱯᱮ ᱨᱚᱦᱚᱭᱮᱫᱟ ᱡᱮᱞᱮᱠᱟ ᱮᱯᱨᱤᱞ ᱮᱯᱨᱤᱞ ᱪᱟᱸᱫᱳ ᱜᱟᱱ ᱠᱷᱚᱱ ᱜᱮ ᱫᱟᱜ ᱟᱠᱟᱫ ᱮᱯᱨᱤᱞ ᱢᱮ ᱠᱷᱚᱱ ᱜᱮ ᱫᱟᱜ ᱟᱠᱟᱫᱟᱭ ᱛᱷᱚ ᱚᱱᱟ ᱫᱤᱜᱮ ᱢᱟᱱᱮ ᱞᱟᱦᱟ ᱠᱷᱚᱱ ᱜᱮ ᱥᱤ ᱡᱟᱣᱨᱟ ᱡᱟᱣᱨᱟ ᱛᱮᱜᱮ ᱟᱫᱚ ᱨᱚᱦᱚᱭ ᱛᱷᱚ ᱛᱷᱚᱲᱟ ᱞᱚᱜᱚᱱ ᱫᱷᱟᱨᱟ ᱜᱮᱞᱮ ᱨᱚᱦᱚᱭ ᱦᱮᱸ
ᱟ ᱱᱚᱛᱼᱼ ᱟᱞᱮ ᱫᱚ ᱛᱷᱚᱲᱟ ᱛᱟᱭᱚᱢ ᱧᱚᱜ ᱜᱮᱞᱮ ᱧᱟᱢ ᱠᱟᱜᱼᱟ ᱫᱟᱜ ᱠᱚᱦᱚᱸ ᱚᱱᱟᱛᱮ ᱛᱷᱚᱲᱟ ᱩᱱᱟᱹᱜ ᱵᱟᱝ ᱞᱮ ᱤᱭᱟᱹ ᱚᱠᱟ ᱱᱚᱜᱼᱚᱭ ᱱᱷᱟᱜ, ᱟᱫᱷᱟ ᱫᱮᱞᱟ ᱫᱮᱞᱤ ᱦᱩᱭᱩᱜ ᱠᱟᱱᱟ᱾
ᱟᱪᱪᱷᱟ ᱦᱮᱸ᱾ ᱟᱪᱪᱷᱟ ᱢᱤᱜᱼᱵᱟᱨ ᱡᱟᱦᱟᱸᱱᱟᱜ ᱴᱚᱯᱤᱠᱥ ᱱᱤᱭᱮ ᱛᱮᱞᱟᱝ ᱜᱟᱞᱢᱟᱨᱟᱜᱼᱟ, ᱠᱷᱟᱱ ᱫᱚ ᱢᱚᱡᱽ ᱦᱩᱭ ᱠᱚᱜᱼᱟ ᱥᱮ ᱪᱮᱜ ᱦᱟᱸ ᱾